ᱡᱚᱦᱟᱨ ᱜᱤ
ᱟᱹᱞᱤᱧᱟᱜ ᱨᱚᱲ ᱵᱮᱱ ᱟᱸᱡᱚᱢ ᱧᱟᱢ ᱮᱫᱟ?
ᱦᱮᱸ ᱟᱸᱡᱚᱢ ᱜᱮ᱾
ᱚ ᱫᱤᱭᱮ ᱱᱟᱯᱟᱭ ᱵᱟᱲᱟ ᱜᱮᱭᱟᱵᱤᱱ ᱛᱚ?
ᱦᱮᱸ ᱱᱟᱯᱟᱭ ᱵᱟᱲᱟ ᱜᱮ ᱱᱟᱯᱟᱭ ᱫᱚ ᱟᱹᱞᱤᱧ ᱫᱚ᱾ ᱟᱵᱮᱱ ᱜᱮ ᱪᱮᱜ ᱞᱮᱠᱟ?
ᱚᱲᱟᱜ ᱠᱚᱨᱮ ᱦᱚᱸ ᱵᱮᱥ ᱵᱟᱲ ᱜᱮ ᱥᱮ ᱟᱭᱳᱼᱵᱟᱵᱟ ᱠᱚ?
ᱦᱮᱸ ᱡᱚᱛᱚ ᱜᱮ ᱵᱮᱥ ᱵᱟᱲᱟ ᱜᱮᱭᱟᱞᱮ᱾
ᱚ ᱟᱫᱚ ᱟᱞᱮᱤᱧ ᱦᱚᱸ ᱜᱚᱝᱠᱮ ᱪᱟᱸᱫᱳ ᱵᱚᱸᱜᱟᱜ ᱥᱤᱨᱡᱚᱱᱤᱭᱟᱜ ᱫᱟᱭᱟ ᱫᱩᱞᱟᱹᱲ ᱛᱮᱜᱮ ᱱᱤᱛᱚᱜ ᱫᱚ ᱱᱟᱯᱟᱭ ᱵᱟᱨᱟ ᱢᱮᱱᱟᱜ ᱟᱠᱟᱜ ᱞᱮᱧᱟ᱾ ᱦᱮᱸ ᱥᱮ ᱱᱟᱭ ᱱᱟᱯᱟᱭ ᱜᱮ ᱡᱚᱛᱚ ᱠᱚᱜᱮ ᱟᱫᱚ ᱜᱚᱝᱠᱮ ᱠᱮ ᱨᱚᱦᱚᱭ ᱠᱚᱫᱚ ᱛᱟᱦᱚᱞᱮ ᱛᱤᱱᱟᱹᱜ ᱡᱷᱟᱹᱞ ᱯᱮ ᱤᱫᱤ ᱠᱮᱫᱟ?
ᱦᱟᱭ ᱞᱟᱹᱭᱵᱮᱱ
ᱡᱟᱹᱷᱞ ᱯᱮ ᱤᱫᱤ ᱠᱮᱫᱟ?
ᱦᱳᱭ ᱪᱮᱜ ᱵᱮᱱ ᱢᱮᱱᱠᱮᱫᱟ?
ᱞᱟᱹᱭ ᱫᱟᱞᱤᱧ ᱨᱚᱦᱚᱭ ᱠᱚᱫᱚ ᱛᱤᱱᱟᱹᱜ ᱡᱷᱟᱹᱞ ᱯᱮ ᱤᱫᱤ ᱠᱮᱫᱟ?
ᱚ ᱨᱚᱦᱚᱭ ᱠᱚ ᱡᱟᱦᱟᱸ ᱦᱩᱲᱩ ᱨᱚᱦᱚᱭ ᱠᱚ ᱦᱳᱭ ᱟᱫᱚ ᱱᱚᱣᱟ ᱫᱚ ᱱᱤᱛᱚᱜ ᱫᱚ ᱫᱟᱜ ᱡᱟᱹᱲᱤᱭ ᱫᱟᱭ ᱥᱮ ᱱᱚᱛᱮ᱾
ᱦᱮᱸ
ᱦᱚᱞᱟ ᱢᱟᱦᱫᱮᱨ ᱠᱷᱚᱱ ᱫᱚᱢᱮ ᱡᱟᱹᱥᱛᱤ ᱜᱮᱭ ᱫᱟᱜ ᱮᱫᱟ, ᱫᱟᱜ ᱮ ᱠᱟᱱᱛᱮ ᱵᱟᱹᱫᱽ, ᱫᱚ ᱯᱮᱨᱮᱡ ᱟᱠᱟᱱᱟ ᱟᱨ ᱦᱩᱲᱩ, ᱠᱚᱫᱚ ᱱᱟᱦᱟᱜ ᱱᱤᱛᱚᱜ ᱫᱚ ᱵᱟᱨᱟᱵᱟᱹᱨᱤ ᱜᱟᱱ ᱠᱷᱚᱡ ᱫᱚ ᱱᱟᱦᱟᱜ ᱡᱟᱹᱥᱛᱤ ᱜᱟᱱ ᱨᱚᱦᱚᱭ ᱠᱚᱫᱚ, ᱨᱚᱦᱚᱭ ᱠᱚᱫᱚ ᱦᱩᱭ ᱟᱠᱟᱱᱟ,
ᱚ ᱜᱚᱢᱠᱮ ᱟᱞᱮᱥᱮᱫ ᱢᱟ ᱨᱚᱦᱚᱭ ᱦᱚᱛᱚ ᱟᱹᱶᱨᱤ ᱞᱮ ᱨᱚᱦᱚᱭᱟ ᱮᱠᱷᱚᱱᱳ,
ᱟᱪᱪᱷᱟ
ᱫᱟᱜ ᱦᱚᱸᱛᱚ ᱵᱟᱭ ᱫᱟᱜ ᱟᱞᱮ ᱠᱟᱱᱟᱭ ᱵᱟᱝ ᱫᱟᱜ ᱟᱞᱮᱭᱟ ᱢᱤᱫ ᱫᱤᱱ ᱦᱚᱸ ᱟᱫᱚ ᱞᱟᱛᱟᱨ ᱥᱮᱫ ᱠᱷᱚᱱᱟᱜ ᱨᱟᱠᱟᱵ ᱠᱟᱛᱮ ᱦᱩᱲᱩ ᱠᱚᱢ ᱨᱚᱦᱚᱭᱟ ᱚᱱᱟ ᱠᱚᱦᱚᱸ, ᱦᱚᱫᱚ ᱵᱟᱝ ᱠᱟᱱᱟ
ᱜᱚᱢᱠᱮ ᱟᱹᱵᱤᱱ ᱫᱚ ᱪᱮᱫ ᱞᱟᱛᱟᱨ ᱫᱤᱥᱚᱢ ᱠᱟᱱᱟᱵᱤᱱ ᱥᱮ ᱪᱮᱫ ᱛᱟᱸᱦᱚᱞᱮ,
ᱟᱞᱮ ᱫᱚ ᱱᱚᱛᱮ ᱪᱮᱛᱟᱱ ᱫᱤᱥᱚᱢ,
ᱚᱻ ᱚᱻ
ᱯᱩᱨᱩᱵ ᱥᱮᱫ,
ᱟᱪᱪᱷᱟ ᱟᱪᱪᱷᱟ ᱟᱪᱪᱷᱟ
ᱚᱱᱟ ᱤᱭᱟᱹ ᱠᱚ ᱢᱮᱱᱟᱜ ᱫᱚ ᱱᱚᱣᱟ ᱵᱩᱨᱩ ᱡᱟᱸᱦᱟ ᱵᱷᱩᱴᱟᱹᱱ ᱵᱮᱱ ᱟᱸᱡᱚᱢ ᱵᱟᱲᱟ ᱟᱠᱟᱫ ᱜᱮᱭᱟ,
ᱦᱮᱸ ᱦᱮᱸ ᱦᱮᱸ ᱜᱚᱝᱠᱮ ᱟᱸᱡᱚᱢ ᱠᱟᱫᱟᱞᱤᱧ ᱟᱸᱡᱚᱢ ᱠᱟᱫᱟᱞᱤᱧ ᱟᱪᱪᱷᱟ ᱟᱪᱪᱷᱟ ᱟᱹᱰᱤ ᱱᱟᱯᱟᱭ ᱜᱮ ᱛᱟᱸᱦᱚᱞᱮ, ᱜᱚᱝᱠᱮ ᱛᱟᱸᱦᱚᱞᱮ ᱚᱱᱛᱮ ᱫᱚ ᱢᱟᱱᱮ, ᱵᱮᱥ ᱪᱷᱟᱨᱦᱚᱸ ᱜᱮᱭᱟ ᱥᱮ,
ᱪᱮᱫ ᱵᱮᱱ ᱞᱟᱹᱭᱠᱮᱜᱼᱟ
ᱦᱮᱸ ᱜᱚᱢᱠᱮ ᱞᱟᱹᱭ ᱢᱮ
ᱦᱮᱸ ᱪᱮᱫ ᱵᱮᱱ ᱠᱩᱞᱤ ᱠᱮᱫ ᱞᱤᱧᱟᱹ ᱱᱟ ᱵᱚᱞᱮ,
ᱚ ᱟᱹᱞᱤᱧ ᱞᱟᱹᱭᱫᱟᱞᱤᱧ ᱢᱟᱱᱮ ᱟᱯᱮ ᱚᱱᱛᱮ ᱡᱟᱸᱦᱟ ᱫᱤᱥᱚᱢ ᱡᱟᱦᱟᱸ ᱫᱚ ᱞᱟᱡ ᱤᱭᱟᱹᱞᱤ,
ᱦᱮᱸ
ᱞᱟᱹᱜᱤᱫ ᱛᱚ ᱡᱟᱸᱦᱟ ᱚᱱᱟ ᱠᱟᱛᱷᱟ ᱜᱮ ᱟᱞᱤᱧ ᱫᱚ ᱦᱩᱲᱳ ᱞᱤᱧ ᱢᱮᱱ ᱦᱚᱪᱚ ᱭᱮᱫᱟ ᱚᱱᱟ ᱠᱚᱫᱚ ᱯᱮ ᱨᱚᱦᱚᱭ ᱜᱮᱭᱟ᱾
ᱦᱳᱲᱳ ᱦᱮᱸ ᱱᱚᱣᱟ ᱥᱚᱢᱟᱱ ᱡᱟᱭᱜᱟ ᱨᱮᱫᱚ ᱦᱩᱲᱩ ᱨᱚᱦᱚᱭ ᱦᱩᱭᱩᱜ ᱠᱟᱱᱟ᱾ ᱟᱨ ᱚᱱᱟ ᱵᱩᱨᱩ ᱨᱮᱫᱚ ᱱᱟᱦᱟᱜ, ᱠᱚ ᱪᱟᱥ ᱫᱚ ᱚᱱᱠᱟᱜᱮ ᱵᱩᱨᱩ ᱠᱚᱨᱮ ᱫᱚ ᱱᱟᱦᱟᱜ ᱮᱫᱮᱞ ᱥᱟᱶ ᱠᱚ ᱥᱮᱪ᱾ ᱠᱮᱨᱠᱟᱸᱫᱟ ᱠᱚ ᱪᱟᱥ ᱜᱮᱭᱟ ᱞᱮᱢᱵᱚ ᱫᱟᱨᱮ ᱞᱮᱢᱵᱚ᱾
ᱚ
ᱪᱟᱥᱟ ᱵᱩᱨᱩ ᱨᱮᱫᱚ ᱟᱨ ᱢᱟᱱᱮ ᱪᱮᱫ ᱠᱚᱪᱚᱝ ᱚᱱᱠᱟᱜᱮ ᱟᱹᱰᱤ ᱜᱟᱱ᱾ ᱪᱟᱥ ᱨᱮᱭᱟᱜ ᱤᱭᱟᱹ ᱢᱮᱱᱟᱜᱼᱟ᱾
ᱟᱫᱚ ᱜᱚᱝᱠᱮ ᱟᱯᱮ ᱚᱱᱛᱮ ᱢᱟ ᱪᱟ ᱠᱟᱹᱴᱤᱡ ᱦᱩᱭᱩᱜ ᱫᱚ, ᱪᱟ ᱦᱚᱸᱛᱚ ᱪᱟᱥ ᱜᱮᱭᱟ,
ᱦᱮᱸ ᱪᱟᱥ ᱦᱳᱭ ᱱᱚᱣᱟ ᱵᱩᱨᱩ ᱨᱮᱫᱚ ᱪᱟ᱾ ᱧᱩ ᱪᱟ ᱡᱟᱸᱦᱟ ᱟᱵᱚ ᱵᱚᱱ ᱧᱩᱭ ᱠᱟᱱᱟ ᱪᱟ᱾ ᱚᱱᱟᱜᱮ ᱪᱟ ᱠᱚ ᱪᱟᱥ ᱠᱚ ᱦᱩᱭᱩᱜ ᱠᱟᱱᱟ᱾
ᱚ ᱦᱮᱸ ᱜᱚᱝᱠᱮ ᱟᱫᱚ ᱚᱸᱰᱮ ᱟᱹᱞᱤᱧ ᱢᱤᱫᱴᱟᱝ ᱠᱩᱠᱞᱤᱞᱤᱧ ᱫᱚᱦᱚᱭᱮᱫᱟ, ᱢᱟᱱᱮ ᱪᱟ ᱫᱚ ᱦᱩᱭᱩᱜ ᱠᱟᱱᱟ ᱵᱩᱨᱩ ᱠᱚᱨᱮ ᱜᱮ ᱦᱩᱭᱩᱜ ᱼᱟ, ᱢᱮᱱᱠᱷᱟᱱ ᱟᱵᱚ ᱥᱟᱱᱛᱟᱲ ᱦᱚᱸᱛᱚ ᱵᱚᱱ ᱜᱚᱫ᱾ ᱠᱟᱛᱮ ᱵᱚᱱ ᱟᱹᱠᱷᱨᱤᱧ ᱢᱟᱱᱮ ᱪᱟᱞᱟᱜ ᱜᱮᱭᱟᱵᱚᱱ ᱠᱟᱹᱢᱤ ᱠᱚ ᱥᱮ,
ᱦᱮᱸ ᱠᱟᱹᱢᱤ ᱠᱚᱛᱮ ᱵᱚᱱ ᱪᱟᱞᱟᱜ ᱜᱮᱭᱟ ᱠᱚ᱾
ᱟᱫᱚ ᱜᱚᱝᱠᱮ ᱚᱸᱰᱮ ᱟᱹᱞᱤᱧ ᱢᱟᱱᱮ ᱢᱮᱱᱫᱟᱞᱤᱧ ᱢᱟᱱᱮ ᱪᱟ ᱨᱮᱱᱟᱜ ᱡᱟᱸᱦᱟ ᱥᱟᱠᱟᱢ ᱛᱮᱫ ᱜᱮᱯᱮ ᱜᱚᱫᱟ ᱥᱮ, ᱥᱮ ᱜᱚᱫ ᱫᱚᱠᱚ ᱜᱚᱫ ᱛᱟᱸᱦᱮᱜ ᱥᱮ ᱵᱟᱝ
ᱦᱮᱸ ᱥᱟᱠᱟᱢ
ᱟᱫᱚ ᱢᱟᱱᱮ ᱚᱱᱟ ᱪᱟ ᱢᱚᱫᱽᱫᱷᱮ ᱮᱠ ᱱᱚᱢᱵᱚᱨ ᱫᱩ ᱱᱚᱢᱵᱚᱨ ᱫᱚ ᱚᱠᱟ ᱞᱮᱠᱟᱛᱮᱠᱚ ᱵᱟᱪᱷᱟᱣᱟ ᱚᱰᱮ ᱟᱢ ᱠᱟᱹᱴᱤᱡ ᱞᱟᱹᱭᱟᱹᱧ ᱢᱮᱥᱮ, ᱥᱟᱠᱟᱢ ᱫᱚ ᱚᱠᱟᱴᱟᱜ ᱢᱟᱱᱮ ᱡᱷᱚᱛᱚ ᱠᱷᱚᱱᱟᱜ ᱵᱷᱟᱜᱮᱭᱟ ᱟᱨᱠᱤ ᱚᱠᱟ ᱪᱟ ᱫᱚ ᱢᱟᱱᱮ ᱚᱠᱟ ᱡᱤᱱᱤᱥᱴᱟᱜ ᱨᱮᱱᱟᱜ,
ᱦᱳᱭ ᱱᱚᱣᱟ ᱪᱟ ᱠᱷᱚᱱ ᱫᱚ ᱱᱟᱜ ᱠᱚᱯᱷᱤ ᱦᱚᱸᱠᱚ ᱵᱮᱱᱟᱣ ᱮᱫᱟ ᱥᱮ ᱪᱟ ᱠᱷᱚᱱᱟᱜ ᱠᱳᱣᱟᱞᱤᱴᱤ ᱢᱮᱱᱟᱜᱼᱟ ᱚᱱᱟ ᱮᱠ ᱱᱟᱢᱵᱟᱨ ᱫᱩᱭ ᱱᱟᱢᱵᱟᱨ ᱪᱟ ᱛᱤᱱ ᱱᱟᱢᱵᱟᱨ ᱪᱟ ᱡᱟᱸᱦᱟ ᱱᱚᱣᱟ, ᱪᱟ ᱥᱟᱠᱟᱢ ᱠᱟᱱᱟ ᱥᱮ ᱱᱚᱣᱟ ᱪᱟ, ᱠᱷᱟᱱ ᱫᱚ ᱢᱟᱱᱮ, ᱚᱱᱟ ᱵᱟᱞᱮ ᱰᱚᱜᱽ ᱛᱮᱫ ᱠᱚ ᱥᱤᱫ ᱟᱹᱜᱩᱭᱟ, ᱥᱤᱫ ᱠᱟᱛᱮ ᱛᱮᱫ ᱱᱟᱦᱟᱜ ᱱᱚᱣᱟᱫᱚ, ᱩᱢᱩᱞ ᱧᱚᱜ ᱨᱮ ᱡᱟᱜᱟᱨᱮ ᱢᱟᱱᱮᱠᱚ ᱛᱟᱥᱮ ᱨᱚᱦᱚᱲ ᱧᱚᱜᱟ
ᱦᱮᱸ ᱦᱮᱸ᱾
ᱥᱤᱛᱩᱝ ᱨᱮᱫᱚ ᱵᱟᱝᱜᱮ, ᱟᱫᱚ ᱚᱱᱟ ᱫᱚ ᱢᱮᱥᱤᱱ ᱨᱮᱠᱚ ᱤᱭᱟᱹᱭᱟ ᱢᱟᱱᱮ ᱢᱮᱥᱤᱱ ᱨᱮᱠᱚ ᱥᱟᱢᱵᱟᱣᱟ ᱢᱤᱥᱤᱱ ᱨᱮᱠᱚ ᱥᱟᱢᱵᱟᱣ ᱞᱮᱠᱷᱟᱱ ᱫᱚ ᱾ ᱱᱟᱦᱟᱜ ᱱᱚᱣᱟ ᱫᱚ ᱜᱟᱞᱟᱜᱼᱟ, ᱜᱩᱸᱰᱟᱹᱜᱼᱟ ᱡᱟᱸᱦᱟᱸ ᱫᱚᱵᱚᱱ ᱢᱮᱛᱟᱜ ᱠᱟᱱᱟ ᱜᱩᱸᱰᱟᱹ ᱞᱮᱱᱠᱷᱟᱱ ᱫᱚ ᱚᱱᱟ ᱫᱚ ᱱᱟᱦᱟᱜ ᱠᱚ ᱛᱟᱹ ᱜᱩᱸᱰᱟᱹ ᱯᱚᱨᱮ ᱫᱚ ᱚᱱᱟ ᱫᱚ ᱤᱭᱟᱹ ᱪᱮᱫ ᱠᱚ ᱢᱮᱱᱟ ᱟᱨᱦᱚᱸ ᱠᱚ ᱛᱟᱥᱮᱭᱟ ᱢᱟᱱᱮ ᱩᱢᱩᱞ ᱨᱮ, ᱨᱮᱜᱮ ᱚᱲᱟᱜ ᱨᱮᱜᱮ ᱛᱟᱥᱮ ᱞᱮᱠᱷᱟᱡ ᱚᱱᱟ ᱫᱚ ᱚᱱᱟ ᱡᱟᱸᱦᱟ ᱦᱟᱹᱨᱭᱟᱹᱲ ᱥᱟᱠᱟᱢ ᱠᱷᱚᱱ ᱫᱚ ᱛᱟᱭᱚᱢ ᱛᱮᱫᱚ ᱱᱟᱦᱟᱜ ᱜᱩᱸᱰᱟᱹ ᱞᱮᱱᱠᱷᱟᱱ ᱫᱚ ᱵᱟᱹᱭ ᱵᱟᱹᱭ ᱛᱮ, ᱚᱱᱟ ᱛᱟᱥᱮ ᱞᱮᱠᱷᱟᱡ ᱜᱮ ᱱᱟᱦᱟᱜ ᱦᱮᱸᱫᱮᱜᱼᱟ ᱦᱮᱸᱫᱮ ᱞᱮᱱᱠᱷᱟᱱ, ᱠᱷᱟᱱ ᱫᱚ ᱱᱚᱣᱟ ᱫᱚ ᱛᱟᱭᱚᱢ ᱛᱮᱫᱚ ᱱᱟᱦᱟᱜ ᱟᱨᱦᱚᱸ ᱠᱚ ᱤᱭᱟᱹᱭᱟ ᱢᱟᱱᱮ ᱢᱮᱥᱤᱱ ᱨᱮᱠᱚ ᱠᱚ ᱢᱟᱱᱮ ᱠᱚ ᱥᱟᱢᱵᱟᱣᱟ ᱾ ᱛᱟᱭᱚᱢ ᱛᱮ ᱚᱱᱟ ᱫᱚᱠᱚ ᱪᱟᱹᱞᱱᱤ ᱞᱮᱠᱟ ᱪᱟᱹᱞᱱᱤ ᱭᱟᱠᱚ ᱾ ᱛᱚ ᱚᱸᱰᱮ ᱢᱚᱴᱟ, ᱱᱟᱱᱦᱟ, ᱦᱩᱰᱤᱧ ᱚᱱᱠᱟᱱ ᱛᱮ ᱪᱟᱞᱟᱜᱼᱟ, ᱪᱟᱞᱟᱣ ᱞᱮᱱᱠᱷᱟᱱ ᱟᱫᱚ ᱚᱱᱟᱫᱚ ᱚᱱᱟ ᱦᱤᱥᱟᱹᱵᱽ ᱛᱮ ᱛᱟᱭᱚᱢᱛᱮ ᱫᱚ ᱠᱳᱣᱟᱞᱤᱴᱤ ᱨᱮᱠᱚ ᱤᱭᱟᱹᱭᱟ ᱢᱟᱱᱮ ᱠᱚ ᱥᱟᱢᱵᱟᱣᱟ ᱚᱱᱟ ᱮᱠᱛᱚ ᱱᱟᱢᱵᱟᱨ ᱚᱱᱟ, ᱠᱷᱟᱱ ᱠᱚᱯᱷᱤ ᱪᱟ ᱠᱚ ᱵᱮᱱᱟᱣᱟ ᱦᱳᱭ ᱾
ᱟᱫᱚ ᱜᱚᱝᱠᱮ ᱟᱹᱞᱤᱧ ᱚᱱᱟ ᱠᱟᱛᱷᱟ ᱞᱤᱧ ᱵᱩᱡ ᱠᱮᱫᱟ ᱾ ᱟᱹᱰᱤ ᱱᱟᱯᱟᱭ ᱵᱤᱱ ᱞᱟᱹᱭᱟᱫ ᱞᱤᱧᱟ ᱾ ᱟᱫᱚ ᱟᱵᱚᱣᱟᱜ ᱠᱟᱹᱴᱤᱡ ᱟᱵᱚᱣᱟᱜ ᱥᱟᱶᱛᱟ ᱥᱮᱫ ᱠᱟᱹᱴᱤᱡ ᱞᱟᱝ ᱪᱟᱞᱟᱣ ᱞᱮᱱᱜᱮ ᱾ ᱟᱫᱚ ᱟᱫᱚ ᱜᱚᱝᱠᱮ ᱟᱯᱮ ᱚᱱᱛᱮ ᱫᱚ ᱢᱟᱱᱮ ᱯᱚᱨᱚᱵᱽ ᱯᱟᱛᱟ ᱠᱚᱫᱚ ᱚᱠᱟ ᱞᱮᱠᱟ ᱦᱳᱭᱯᱜ-ᱟ? ᱟᱞᱮ ᱱᱚᱛᱮ ᱯᱚᱨᱚᱵᱽ ᱯᱟᱛᱟ ᱫᱚ ᱟᱹᱞᱤᱧᱟᱜ ᱧᱩᱛᱩᱢ ᱢᱤᱫᱴᱟᱝᱞᱤᱝ ᱞᱟᱹᱭᱫᱟ ᱟᱸᱡᱚᱢ ᱠᱟᱫ ᱜᱮᱭᱟᱵᱤᱱ ᱡᱟᱦᱟᱸ ᱫᱚ ᱟᱵᱚ ᱯᱟᱛᱟ ᱯᱟᱛᱟᱵᱤᱱᱫᱟᱹ ᱟᱸᱡᱚᱢ ᱟᱠᱟᱫ ᱜᱮᱭᱟ ᱥᱮ ᱟᱹᱞᱤᱧ ᱫᱚ ᱱᱚᱛᱮᱱ ᱫᱤᱥᱚᱢ ᱨᱮᱱ ᱠᱟᱱᱟᱞᱤᱧ ᱢᱟᱱᱮ ᱵᱮᱝᱜᱚᱞ ᱟᱹᱞᱤᱧ ᱫᱚ ᱚᱱᱟ ᱫᱤᱥᱚᱢ ᱨᱮᱱ ᱦᱚᱲ ᱠᱟᱱ ᱜᱮᱭᱟᱞᱤᱧ ᱟᱨᱠᱤ ᱾
ᱦᱮᱸ ᱦᱮᱸ
ᱚᱱᱟ ᱱᱚᱛᱮᱱᱟᱜ ᱟᱨᱠᱤ ᱯᱚᱨᱚᱵᱽ ᱠᱚᱫᱚ ᱚᱱᱠᱟᱠᱤ ᱯᱟᱴᱟᱵᱤᱸᱫᱟᱹ
ᱵᱤᱱᱰᱟᱹ ᱢᱟ ᱱᱟᱦᱟᱜ ᱟᱹᱞᱤᱧ ᱢᱳᱵᱟᱭᱤᱞ ᱠᱚᱨᱮ ᱜᱮᱞᱤᱧ ᱧᱮᱞ ᱵᱟᱲᱟ ᱠᱟᱜᱼᱟ ᱥᱮ ᱾
ᱟᱪᱪᱷᱟ ᱟᱪᱷᱟ ᱾
ᱟᱫᱚ ᱫᱚᱢᱮ ᱦᱚᱲ ᱠᱚ ᱡᱟᱨᱣᱟ ᱟᱫᱚ ᱾ ᱚᱱᱟ ᱯᱟᱛᱟᱵᱤᱸᱰᱟᱹ ᱨᱮᱫᱚ ᱪᱮᱫ ᱠᱚ ᱯᱮ ᱢᱟᱱᱮ ᱯᱮ ᱠᱚᱨᱟᱣᱟ ᱢᱟᱱᱮ ᱡᱟᱦᱟᱸ ᱠᱚᱫᱚ ᱪᱮᱫ ᱠᱚ ᱢᱟᱱᱮ ᱚᱸᱰᱮ ᱫᱚ
ᱠᱟᱱᱟ ᱡᱟᱦᱟᱸ ᱯᱟᱴᱟᱵᱤᱫᱟᱹ ᱟᱵᱚᱣᱟᱜ ᱯᱚᱨᱚᱵᱽ ᱠᱟᱱ ᱛᱟᱵᱚᱱᱟ ᱾ ᱫᱤᱠᱩᱣᱟᱜ ᱢᱤᱫᱴᱟᱝ ᱯᱩᱡᱟᱹ ᱦᱩᱭᱩᱜ ᱛᱟᱠᱚᱣᱟ, ᱯᱩᱡᱟᱹ ᱵᱤᱡᱚᱭᱟ ᱾ ᱟᱡᱸᱡᱚᱢ ᱠᱟᱜᱼᱟ ᱵᱤᱡᱚᱭᱟ ᱠᱟᱛᱷᱟᱵᱤᱱ ᱟᱸᱡᱚᱢ ᱠᱟᱫ ᱜᱮᱭᱟ ᱥᱮ,
ᱵᱤᱡᱚᱭᱟ ᱦᱳᱭ ᱾
ᱚᱱᱟ ᱵᱤᱡᱳᱭᱟ ᱯᱚᱨᱮᱨ ᱫᱤᱱ ᱠᱷᱚᱱᱜᱮ ᱯᱟᱛᱟ ᱫᱚ ᱦᱩᱭᱩᱜᱼᱟ ᱾ ᱢᱟᱱᱮ ᱧᱤᱫᱟᱹ ᱧᱤᱫᱟᱹ ᱦᱚᱸ ᱯᱟᱛᱟ ᱯᱟᱛᱟᱭᱟ ᱥᱤᱝᱦᱟ ᱦᱩᱭᱩᱜᱼᱟ ᱾ ᱟᱫᱚ ᱚᱸᱰᱮ ᱫᱚ ᱚᱱᱟ ᱯᱟᱛᱟ ᱨᱮᱫᱚ ᱪᱮᱫ ᱞᱮᱠᱟ ᱟᱵᱚ ᱜᱚᱴᱟ ᱥᱟᱱᱟᱢ ᱫᱤᱥᱚᱢ ᱨᱮᱱ ᱦᱚᱲ ᱠᱚᱜᱮ ᱵᱚᱱ ᱦᱤᱡᱩᱜᱼᱟ ᱾ ᱟᱵᱚ ᱡᱟᱸᱦᱟᱸ ᱮᱴᱟᱜ ᱮᱴᱟᱜ ᱢᱟᱱᱮ ᱯᱚᱱᱚᱛ ᱠᱚ ᱢᱮᱱᱟᱜᱼᱟ ᱾ ᱦᱮᱸ ᱥᱮ ᱡᱮᱢᱚᱱ, ᱟᱯᱮᱭᱟᱜ ᱚᱱᱛᱮ ᱠᱷᱚᱱᱟᱜ ᱦᱚᱸ ᱫᱤᱭᱮ ᱛᱟᱯᱚᱨᱮ ᱛᱟᱯᱚᱨᱮ ᱪᱮᱫ ᱤᱧ ᱞᱟᱹᱭᱟ ᱡᱟᱸᱦᱟᱸ ᱵᱟᱝᱞᱟᱫᱮᱥ ᱡᱟᱦᱟᱸ ᱠᱚ ᱢᱮᱱᱟᱜᱼᱟ, ᱚᱱᱟ ᱚᱱᱛᱮ ᱠᱷᱚᱱᱟᱜ ᱦᱚᱸ ᱠᱚ ᱟᱸᱡᱚᱢ ᱵᱟᱲᱟ ᱦᱩᱭ ᱠᱟᱱᱟ ᱦᱮᱡᱵᱟᱲᱟ ᱦᱩᱭ ᱦᱮᱡ ᱠᱟᱱᱟ ᱠᱚ ᱾ ᱟᱫᱚ ᱚᱸᱰᱮ ᱫᱚ ᱟᱵᱚ ᱥᱟᱱᱛᱟᱲᱟᱜ ᱥᱟᱱᱟᱢᱟᱜ ᱡᱤᱱᱤᱥ ᱯᱟᱹᱛᱤ ᱜᱮ ᱧᱟᱢᱚᱜᱼᱟ ᱾ ᱡᱮᱢᱚᱱ ᱴᱟᱢᱟᱠ ᱛᱩᱢᱫᱟᱜ ᱛᱷᱮᱠᱮ ᱞᱮᱜᱽᱲᱟ ᱛᱷᱮᱠᱮ, ᱢᱟᱱᱮ ᱟᱨ ᱜᱮᱸᱫᱟᱜ ᱠᱚ ᱞᱩᱜᱽᱲᱤ ᱠᱚ ᱡᱟᱸᱦᱟᱸ, ᱯᱟᱹᱧᱪᱤ ᱥᱟᱲᱤ ᱡᱟᱦᱟᱸ ᱠᱚ ᱢᱮᱱ ᱦᱚᱪᱚᱭᱮᱫᱟ ᱾ ᱚᱱᱟ ᱠᱚ ᱥᱟᱱᱟᱢᱟᱜ ᱜᱮ ᱧᱟᱢᱚᱜᱼᱟ ᱾ ᱢᱟᱱᱮ ᱟᱵᱚ ᱮᱴᱩ ᱡᱮᱴ ᱥᱟᱱᱟᱢᱟᱜ ᱜᱮ ᱚᱸᱰᱮ ᱫᱚ ᱧᱟᱢᱚᱜᱼᱟ ᱾ ᱚᱱᱠᱟᱱᱟᱜ ᱯᱟᱛᱟ ᱠᱟᱱᱟ ᱟᱨᱠᱤ᱾ ᱨᱟᱱᱢᱩᱨᱜᱟᱹᱱ, ᱛᱷᱠᱮ ᱦᱟᱺᱰᱤ ᱯᱟᱹᱣᱨᱟᱹ ᱛᱷᱮᱠᱮ ᱦᱮᱸᱥᱮ ᱵᱟᱝ ᱦᱟᱺᱰᱤ ᱨᱟᱹᱱᱩ ᱦᱮᱸ ᱥᱮ ᱵᱟᱝ ᱚᱱᱟ ᱠᱚ ᱥᱟᱱᱟᱢᱟᱜ ᱜᱮ ᱚᱸᱰᱮᱱᱟᱜ ᱯᱟᱛᱟ ᱨᱮᱫᱚ ᱵᱤᱱ ᱧᱟᱢᱟ ᱟᱨᱠᱤ ᱾
ᱟᱨ ᱤᱧᱟᱹᱜ ᱚᱱᱟ ᱞᱤᱧ ᱢᱮᱱᱮᱫ ᱠᱟᱱ ᱛᱟᱦᱮᱸᱫ ᱚᱱᱟ ᱯᱟᱴᱟ ᱵᱤᱸᱫᱷᱟᱹ ᱨᱮ ᱤᱭᱟᱹ ᱡᱤᱞ ᱠᱚᱦᱚᱸ ᱡᱤᱞ ᱠᱚ ᱪᱮᱫ ᱠᱚ ᱡᱤᱞ ᱠᱚ
ᱟᱪᱪᱷᱟ ᱡᱤᱞ ᱫᱚ ᱦᱩᱭᱩᱜ ᱠᱟᱱᱟ ᱡᱷᱚᱛᱚ ᱡᱤᱞ ᱜᱮ ᱧᱟᱢᱚᱜᱼᱟ ᱜᱚᱝᱠᱮ ᱥᱩᱠᱨᱤ ᱡᱤᱞ ᱦᱚᱸ ᱧᱟᱢᱚᱜᱼᱟ᱾ ᱥᱩᱠᱨᱤ ᱡᱤᱞ ᱥᱤᱢ ᱡᱤᱞ ᱦᱚᱸ ᱧᱟᱢᱚᱜ ᱜᱮᱭᱟ ᱟᱫᱚ ᱚᱱᱟ ᱥᱩᱠᱨᱤ ᱡᱤᱞ ᱨᱮᱱᱟᱜ ᱯᱤᱴᱷᱟᱹ ᱞᱟᱴᱷᱟ ᱦᱚᱸᱠᱚᱼᱼ ᱵᱮᱱᱟᱣ ᱜᱮᱭᱟ ᱡᱮᱢᱚᱱ ᱚᱱᱟᱼᱼ ᱯᱤᱴᱷᱟᱹ ᱞᱟᱴᱷᱟ ᱦᱚᱸᱵᱤᱱ ᱡᱚᱢ ᱠᱟᱫᱟ ᱜᱮᱭᱟ ᱥᱟᱨᱡᱚᱢ ᱥᱟᱠᱟᱢ ᱨᱮᱱᱟᱜ ᱯᱤᱴᱷᱟᱹ ᱞᱟᱴᱷᱟ ᱦᱚᱸᱵᱤᱱ ᱡᱚᱢ ᱟᱠᱟᱫ ᱜᱮᱭᱟ ᱥᱮ
ᱵᱟᱝ ᱜᱮ᱾
ᱚ ᱚ᱾ ᱟᱪᱪᱷᱟ ᱦᱤᱡᱩᱜ ᱵᱤᱱ ᱡᱚᱢ ᱠᱟᱛᱮ ᱧᱮᱞᱟᱜ ᱵᱤᱱ ᱵᱤᱱ ᱜᱚᱝᱠᱮ ᱵᱩᱡ ᱮᱫᱟᱵᱤᱱ ᱚᱱᱟ ᱥᱟᱨᱡᱚᱢ ᱥᱟᱠᱟᱢ ᱨᱮᱱᱟᱜ ᱯᱤᱴᱷᱟᱹ ᱞᱟᱴᱷᱟ ᱚᱠᱟ ᱞᱮᱠᱟ ᱥᱤᱵᱤᱞᱟ ᱦᱮᱸ ᱥᱮ
ᱴᱷᱤᱠ ᱴᱷᱤᱠ ᱴᱷᱤᱠ᱾
ᱛᱟᱨᱯᱚᱨᱮ ᱡᱮᱢᱚᱱ ᱟᱵᱚᱣᱟᱜ ᱢᱟᱱᱮ ᱦᱮᱸ ᱢᱟ ᱞᱮᱭ ᱢᱮᱼᱼ
ᱨᱚᱠᱚᱡ ᱩᱛᱩ ᱜᱚᱸᱜᱷᱟ ᱠᱚ ᱩᱱᱠᱩ ᱠᱚ ᱞᱟᱹᱭᱟ ᱡᱟᱸᱦᱟ ᱠᱚ ᱞᱮᱴᱚ ᱠᱚᱫᱚ ᱾
ᱦᱮᱸ ᱦᱮᱸ ᱦᱮᱸ᱾ ᱚᱱᱮ ᱛᱚᱞᱤᱧ ᱞᱟᱹᱭ ᱮᱫᱟ ᱜᱚᱝᱠᱮ ᱟᱵᱚᱣᱟᱜ ᱥᱟᱶᱛᱟ ᱨᱮᱱᱟᱜ ᱥᱟᱱᱟᱢᱟᱜ ᱡᱟᱦᱟᱸ ᱡᱤᱱᱤᱥ ᱜᱮ ᱟᱵᱚᱣᱟᱜ ᱞᱟᱹᱭ ᱞᱟᱠᱪᱟᱨ ᱟᱹᱨᱤᱪᱟᱹᱞᱤ ᱢᱮᱱᱟᱜ ᱛᱟᱵᱚᱱᱟ᱾ ᱥᱟᱱᱟᱢᱟᱜ ᱜᱮ ᱧᱟᱢᱟ᱾
ᱟᱪᱪᱷᱟ᱾
ᱡᱮᱢᱚᱱ ᱵᱟᱯᱞᱟ ᱨᱮᱱᱟᱜ ᱡᱟᱦᱟ ᱵᱟᱯᱞᱟ ᱨᱮᱱᱟᱜ ᱡᱟᱦᱟᱸ ᱠᱟᱹᱢᱤ ᱦᱚᱨᱟ ᱠᱚ ᱡᱟᱦᱟᱸ ᱠᱤᱛᱟᱹ ᱯᱟᱹᱴᱭᱟ ᱠᱚ ᱦᱮᱸᱥᱮ ᱚᱱᱟ ᱠᱚ ᱧᱟᱢᱚᱜ ᱜᱮᱭᱟ ᱯᱟᱨᱠᱚᱢ ᱠᱚᱦᱚᱸ ᱧᱟᱢᱚᱜ ᱜᱮᱭᱟ ᱟᱨᱠᱤ
ᱡᱚᱱᱚᱜ ᱠᱚ᱾
ᱦᱮᱸ ᱡᱚᱱᱚᱜ ᱫᱚ ᱦᱮᱸ ᱡᱚᱱᱚᱜ ᱯᱟᱹᱴᱭᱟ. ᱦᱮᱥᱮ ᱨᱟᱱ ᱢᱩᱨᱜᱟᱹᱱ᱾ ᱯᱚᱛᱚᱵ ᱯᱩᱛᱷᱤ ᱢᱟᱛᱚ ᱧᱟᱢᱮᱫ ᱜᱮᱭᱟᱢ ᱦᱮᱸ ᱥᱮ᱾
ᱦᱮᱸ ᱦᱮᱸ᱾
ᱦᱩᱸ᱾ᱟᱨᱼᱼ
ᱟᱪᱪᱷᱟ ᱟᱪᱪᱷᱟ ᱱᱚᱣᱟ ᱫᱚ ᱚᱠᱟ ᱠᱚᱛᱮ ᱦᱩᱭᱩᱜ ᱠᱟᱱᱟ?
ᱱᱚᱣᱟ ᱫᱚ ᱫᱟᱸᱥᱟᱭ ᱪᱟᱸᱫᱳ ᱨᱮᱜᱮ ᱦᱩᱭᱩᱜᱼᱟ᱾ ᱢᱟᱱᱮ ᱱᱚᱝᱠᱟ ᱜᱚᱝᱠᱮ ᱰᱮᱴ ᱯᱷᱤᱥ ᱠᱟᱛᱮᱜ ᱫᱚ ᱵᱟᱹᱱᱩᱜᱼᱟ ᱟᱨᱠᱤ ᱱᱚᱝᱠᱟ ᱰᱮᱴ ᱯᱷᱤᱥ ᱠᱟᱛᱮᱜ ᱫᱚ ᱵᱟᱹᱱᱩᱜᱼᱟ᱾ ᱵᱚᱞᱛᱮ ᱱᱚᱣᱟ ᱛᱤᱥ ᱯᱟᱛᱟ ᱠᱟᱱᱟ ᱦᱮᱸᱥᱮ ᱱᱮᱛᱟᱨ ᱫᱚ ᱜᱚᱝᱠᱮ ᱟᱢ ᱡᱩᱫᱤ ᱯᱟᱛᱟ ᱧᱮᱞ ᱨᱮᱱᱟᱜ ᱤᱪᱪᱷᱟᱹ ᱛᱟᱦᱮ ᱛᱟᱢᱼᱼ ᱢᱟᱛᱚ ᱥᱚᱥᱟᱞ ᱢᱤᱰᱤᱭᱟ ᱡᱩᱜᱽ ᱠᱟᱱᱟ ᱢᱤᱫ ᱜᱷᱟᱰᱤ ᱛᱮ ᱯᱟᱛᱟ ᱨᱮᱱᱟᱜ ᱤᱭᱟᱹ ᱫᱚᱢ ᱧᱟᱢᱟ ᱢᱤᱫ ᱪᱟᱸᱫᱳ ᱢᱟᱱᱮ ᱠᱤᱱᱛᱩ ᱫᱟᱸᱥᱟᱭ ᱪᱟᱸᱫᱳ ᱨᱮᱜᱮ ᱦᱩᱭᱩᱜᱼᱟ ᱜᱚᱝᱠᱮᱧ ᱞᱟᱹᱭ ᱫᱚᱦᱚᱣᱟᱢ ᱠᱟᱱᱟ᱾
ᱦᱚᱸ ᱴᱷᱤᱠ ᱴᱷᱤᱠ ᱪᱟᱞᱟᱣ ᱦᱩᱭᱩᱜᱼᱟ ᱱᱟᱦᱟᱜ
ᱦᱩᱸ ᱦᱤᱡᱩᱜ ᱵᱤᱱ ᱧᱮᱞ ᱤᱫᱤ ᱵᱤᱱ ᱦᱮᱸᱥᱮ ᱚᱠᱟ ᱞᱮᱠᱟᱱ ᱯᱟᱛᱟ ᱠᱟᱱᱟ ᱦᱮᱸᱼᱼ
ᱦᱩᱸ᱾
ᱦᱩᱸ᱾ ᱟᱨ ᱡᱟᱦᱟᱸ ᱱᱚᱣᱟ ᱯᱟᱛᱟ ᱨᱮᱫᱚ ᱫᱚ ᱮᱠᱮᱱ ᱜᱚᱴᱟ ᱫᱤᱥᱚᱢ ᱨᱮᱱ ᱟᱨ ᱥᱟᱶᱛᱮᱵᱚᱱ ᱮᱱᱮᱡ ᱥᱮᱨᱮᱧᱟ ᱚᱱᱟᱼᱼ ᱦᱮᱸ ᱥᱮ᱾ ᱟᱨ ᱱᱚᱣᱟ ᱯᱟᱛᱟᱨ ᱨᱮ ᱡᱟᱦᱟᱸ ᱫᱚ ᱟᱵᱚ ᱢᱟᱱᱮ ᱟᱵᱚᱨᱮᱱ ᱡᱟᱦᱟᱸ ᱯᱟᱹᱦᱤᱞ ᱦᱟᱯᱲᱟᱢ ᱠᱚ ᱡᱟᱦᱟᱸ ᱠᱟᱛᱷᱟ ᱠᱚᱼᱼ ᱠᱚ ᱞᱟᱹᱭ ᱟᱠᱟᱫᱟ ᱵᱤᱱᱛᱤ ᱠᱩᱫᱩᱢ ᱠᱚ᱾
ᱦᱮᱸ ᱥᱮ ᱚᱱᱟ ᱠᱟᱛᱷᱟ ᱠᱚᱦᱚᱸ ᱠᱚ ᱱᱚᱰᱮ ᱫᱚᱠᱚ ᱞᱟᱹᱭ ᱵᱟᱲᱟᱭᱟ ᱟᱨᱠᱤ᱾ ᱵᱤᱱᱛᱤ ᱠᱚᱵᱤᱱ ᱟᱸᱡᱚᱢ
ᱟᱪᱪᱷᱟ ᱚᱱᱟ ᱠᱟᱨᱟᱢ ᱵᱤᱱᱛᱤ ᱠᱚ ᱡᱟᱦᱟᱸ ᱠᱚᱫᱚ ᱵᱚᱱ ᱢᱮᱛᱟᱜ ᱠᱟᱱᱟ ᱠᱟᱨᱟᱢ ᱵᱤᱱᱛᱤ᱾ ᱵᱤᱱᱛᱤ ᱵᱷᱟᱸᱰᱟᱱ ᱵᱤᱱᱛᱤ᱾
ᱛᱟᱯᱚᱨᱮ ᱵᱟᱯᱞᱟ ᱵᱤᱱᱛᱤ, ᱪᱷᱟᱹᱴᱭᱟᱹᱨ ᱵᱤᱱᱛᱤ ᱚᱱᱟ ᱠᱚᱨᱮᱱᱟᱜ ᱡᱟᱦᱟᱱ ᱜᱩᱨᱩ ᱠᱚ ᱢᱮᱱᱟᱜ ᱠᱚᱣᱟ ᱩᱱᱠᱩ ᱥᱟᱱᱟᱢ ᱠᱚ ᱠᱚᱦᱚ ᱱᱚᱰᱮ ᱠᱚ ᱦᱤᱡᱩᱜᱼᱟ ᱟᱨᱠᱤ ᱦᱮᱸ ᱥᱮ ᱩᱱᱠᱩᱣᱟᱜ ᱢᱚᱪᱟ ᱠᱚᱼᱼ ᱮᱠᱷᱚᱱ ᱦᱚᱸ ᱵᱤᱱ ᱟᱸᱡᱚᱢ ᱫᱟᱲᱮᱭᱟᱜᱼᱟ ᱚᱠᱟᱞᱮᱠᱟ ᱵᱤᱱᱛᱤ ᱯᱟᱹᱦᱤᱞ ᱛᱟᱦᱮᱸ ᱠᱟᱱᱟ ᱵᱤᱱᱛᱤ ᱚᱠᱟ ᱠᱷᱚᱱ ᱦᱮᱡ ᱟᱠᱟᱱᱟ ᱦᱮᱸ ᱥᱮ᱾ ᱟᱯᱮ ᱚᱱᱛᱮ ᱫᱚ ᱵᱤᱱᱛᱤ ᱠᱚ ᱵᱤᱱᱛᱤ ᱵᱟᱲᱮ ᱠᱚ ᱦᱩᱭᱩᱜ ᱜᱮᱭᱟ ᱥᱮ
ᱦᱳᱭ ᱚᱱᱟ ᱠᱟᱨᱟᱢ ᱵᱤᱱᱛᱤ ᱦᱩᱭ ᱵᱟᱲᱟᱜ ᱜᱮᱭᱟ᱾
ᱚ ᱡᱮᱢᱚᱱ ᱵᱷᱟᱰᱟᱱ ᱵᱤᱱᱛᱤ ᱠᱚᱦᱚᱸ ᱛᱚ ᱦᱩᱭ ᱵᱟᱲᱟᱜ ᱜᱮᱭᱟ ᱥᱮ?
ᱦᱳᱭ ᱦᱩᱭᱩᱜ ᱜᱮᱭᱟ ᱟᱫᱚ ᱟᱹᱞᱤᱧ ᱫᱚ ᱵᱟᱞᱤᱧ ᱥᱮᱴᱮᱨ ᱵᱟᱲᱟᱭ ᱼᱼᱼ ᱚᱱᱟ ᱼᱼᱼ
ᱟᱪᱪᱷᱟ ᱟᱪᱪᱷᱟ ᱚᱱᱟᱦᱚᱸ ᱚᱵᱚᱥᱥᱳᱭ ᱟᱸᱡᱚᱢ ᱟᱠᱟᱫ ᱨᱮᱦᱚᱸᱵᱤᱱ ᱱᱚᱣᱟ ᱜᱮ ᱢᱤᱫᱴᱟᱝ ᱵᱮᱯᱟᱨ ᱟᱹᱰᱤ ᱢᱟᱨᱟᱝ ᱵᱟᱰᱟᱭ ᱨᱮᱱᱟᱜ ᱡᱤᱱᱤᱥ ᱠᱟᱱᱟ। ᱵᱚᱞᱛᱮ ᱵᱤᱱᱛᱤ ᱫᱚ ᱪᱮᱫ ᱠᱟᱱᱟ ᱵᱤᱱᱛᱤ ᱠᱟᱛᱷᱟ ᱛᱮ ᱢᱟᱱᱮ ᱚᱠᱟ ᱞᱮᱠᱟᱱ ᱡᱤᱱᱤᱥ ᱚᱸᱰᱮ ᱧᱟᱢᱚᱜ ᱟᱥᱮ
ᱯᱚᱛᱚᱵ ᱠᱚᱨᱮ ᱞᱤᱧ ᱯᱟᱲᱦᱟᱣ ᱵᱟᱲᱟᱣ ᱟᱠᱟᱜᱼᱟ।
ᱚ
ᱯᱚᱛᱚᱵ ᱠᱚᱨᱮᱞᱤᱧ ᱧᱟᱢ ᱵᱟᱲᱟᱣ ᱟᱠᱟᱫᱟ ᱵᱚᱞᱮ।
ᱚ ᱯᱚᱛᱚᱵ ᱯᱚᱛᱚᱵ ᱯᱩᱛᱷᱤ ᱠᱚᱨᱮ ᱥᱮ ᱪᱮᱫ? ᱟᱫᱚ ᱜᱚᱝᱠᱮ ᱼᱼ ᱪᱤᱠᱤ ᱠᱚᱵᱤᱱ ᱯᱟᱲᱦᱟᱣ ᱠᱟᱜᱼᱟ ᱫᱟᱲᱮᱭᱟᱜ ᱜᱮᱭᱟ ᱥᱮ ᱟᱵᱚᱣᱟᱜ ᱥᱟᱱᱛ
ᱦᱮᱸ ᱪᱤᱠᱤ ᱠᱚᱫᱚ ᱦᱳᱭ ᱪᱤᱠᱤ ᱫᱚ ᱵᱮᱥ ᱴᱷᱤᱠ ᱞᱤᱧ ᱵᱟᱰᱟᱭ ᱜᱮᱭᱟ ᱵᱚᱞᱮ᱾
ᱚ ᱦᱮᱸ ᱜᱚᱝᱠᱮ ᱚᱱᱟᱜᱤᱧ ᱞᱟᱹᱭ ᱮᱫᱟ ᱟᱵᱤᱱ ᱞᱮᱠᱟ ᱟᱵᱟᱨ ᱟᱹᱰᱤ ᱦᱚᱲ ᱠᱚ ᱠᱟᱹᱴᱮᱡ ᱥᱮᱲᱟ ᱟᱠᱚ ᱵᱤᱱ ᱥᱮ ᱥᱮᱲᱟ ᱦᱚᱪᱚ ᱠᱚᱵᱤᱱ ᱪᱮᱫᱟ ᱥᱮ ᱟᱵᱩᱭᱟ ᱚᱞ ᱢᱮᱱᱟ ᱛᱟᱵᱚᱱᱟ ᱟᱹᱰᱤ ᱢᱟᱱᱮ ᱟᱵᱚᱣᱟᱜ ᱪᱤᱠᱤ ᱫᱚ ᱟᱹᱰᱤ ᱜᱮ ᱢᱤᱫᱴᱟᱝ ᱫᱩᱞᱟᱹᱲ ᱥᱮ ᱟᱹᱰᱤ ᱠᱤᱥᱟᱹᱬ ᱪᱤᱠᱤ ᱠᱟᱱ ᱛᱟᱵᱚᱱᱟ ᱥᱮ ᱟᱭᱳ ᱟᱲᱟᱝ ᱠᱟᱱ ᱛᱟᱵᱚᱱᱟ ᱦᱮᱸ ᱥᱮ ᱵᱟᱝ ᱦᱳᱭ ᱚᱱᱟᱛᱮᱧ ᱞᱟᱹᱭᱮᱫᱟ ᱢᱟᱱᱮ ᱦᱚᱭ ᱡᱮᱦᱮᱛᱩ ᱟᱵᱚᱭᱤᱡ ᱚᱞ ᱜᱩᱨᱩᱭ ᱢᱮᱱ ᱦᱚᱴᱚ ᱟᱠᱟᱫᱟᱭ ᱼᱼ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ। ᱦᱮᱸ ᱥᱮ ᱵᱟᱝ? ᱢᱟᱱᱮ ᱚᱱᱟ ᱠᱚ ᱡᱤᱱᱤᱥ ᱮᱢ ᱟᱫᱞᱮ ᱼᱼ
ᱟᱵᱚᱵᱚᱱ ᱟᱫᱚᱜᱼᱟ ᱦᱳᱭ᱾
ᱦᱸ ᱟᱨ ᱵᱟᱝᱠᱷᱟᱱ ᱟᱛ ᱥᱮᱜ ᱜᱮ ᱠᱟᱹᱴᱤᱡ ᱵᱚᱱ ᱪᱟᱞᱟᱜᱣ ᱦᱤᱡᱩᱜ ᱼᱼ ᱠᱟᱱᱟ ᱚᱠᱟ ᱞᱮᱠᱟᱜᱮ ᱵᱩᱡᱽ ᱮᱟᱞᱤᱧᱟ ᱟᱹᱞᱤᱧ ᱫᱚ ᱟᱥᱛᱮ ᱟᱥᱛᱮ ᱦᱮᱸ ᱥᱮ।
ᱜᱚᱢᱠᱮ ᱛᱟᱦᱚᱞᱮ ᱟᱯᱮ ᱚᱱᱛᱮᱱᱟᱜ ᱤᱭᱟᱹ ᱠᱚᱫᱚ ᱵᱷᱟᱸᱰᱟᱱ ᱠᱚᱫᱚ ᱥᱮ ᱵᱟᱯᱞᱟ ᱠᱚᱫᱚ ᱚᱠᱟ ᱞᱮᱠᱟ ᱨᱤᱛᱤ ᱠᱚ ᱠᱟᱹᱴᱟᱝ ᱠᱟᱹᱴᱤᱡ ᱞᱟᱹᱭᱟᱹᱧ ᱢᱮᱥᱮ ᱢᱟ।
ᱦᱳᱭ ᱵᱟᱯᱞᱟ ᱠᱚᱫᱚ ᱼᱼ ᱱᱟᱦᱟᱜ ᱟᱵᱚ ᱫᱚ ᱥᱟᱹᱜᱩᱱ ᱵᱟᱯᱞᱟ᱾ ᱵᱟᱯᱞᱟ ᱦᱚᱸ ᱟᱭᱢᱟ ᱞᱮᱠᱟ ᱵᱟᱯᱞᱟ ᱢᱮᱱᱟᱜᱼᱟ ᱵᱟᱝ ᱟᱫᱚ ᱡᱟᱹ ᱼᱼ ᱡᱟᱹᱥᱛᱤ ᱠᱟᱭ ᱛᱮᱫᱚ ᱱᱟᱦᱟᱜ ᱥᱟᱹᱜᱩᱱ ᱵᱟᱯᱞᱟ ᱜᱮ ᱵᱚᱞᱮ ᱠᱚ ᱢᱮᱛᱟᱜᱼᱟ। ᱚᱱᱟ ᱠᱚᱜᱮ ᱟᱨ ᱱᱚᱣᱟ ᱥᱤᱸᱫᱩᱨ ᱫᱟᱹᱣᱲᱟᱹ ᱠᱚᱜᱮ᱾ ᱟᱨ ᱱᱚᱣᱟ ᱫᱟᱜ ᱵᱟᱯᱞᱟ ᱠᱚ ᱦᱩᱭᱩᱜ ᱜᱮᱭᱟ।
ᱚ ᱟᱫᱚ ᱜᱚᱢᱠᱮ ᱟᱹᱞᱤᱧ ᱢᱤᱫᱴᱟᱝ ᱚᱸᱰᱮ ᱡᱟᱦᱟᱸ ᱼᱼ ᱢᱟᱱᱮ ᱵᱟᱯᱞᱟ ᱥᱟᱹᱜᱩᱱ ᱥᱟᱨ ᱥᱟᱹᱜᱩᱱ ᱵᱟᱯᱞᱟ ᱥᱟᱹᱜᱩᱱ ᱥᱟᱨ ᱥᱟᱹᱜᱩᱱ ᱵᱟᱯᱞᱟ ᱨᱮᱱᱟᱜ ᱠᱟᱛᱷᱟ ᱞᱤᱧ ᱞᱟᱹᱭ ᱦᱚᱪᱚᱭᱮᱫᱟ ᱚᱱᱟ ᱵᱟᱯᱞᱟ ᱨᱮᱧ ᱧᱮᱞ ᱢᱮ ᱴᱟ ᱼᱼ ᱴᱟᱠᱟ ᱪᱟᱞ ᱥᱮ ᱫᱚ ᱵᱟᱝ ᱢᱟᱱᱮ ᱠᱷᱩᱪᱨᱟ ᱢᱟᱪᱚᱴ ᱦᱮᱱᱟᱜ ᱚᱱᱟ ᱠᱷᱩᱪᱨᱟ ᱢᱟᱪᱚᱴ ᱠᱚᱨᱮ ᱵᱤᱱ ᱥᱩᱨ ᱥᱮᱴᱮᱨ ᱟᱠᱟᱱᱟ?
ᱪᱮᱫ ᱞᱮᱠᱟ ᱚᱱᱟᱫᱚ ᱚᱱᱟ ᱡᱟᱸᱜᱟ ᱟᱹᱨᱩᱵ?
ᱦᱮᱸ ᱦᱮᱸ ᱦᱮᱸ ᱟᱫᱚ ᱦᱳᱭ ᱚᱱᱟᱜᱮ।
ᱡᱟᱠᱟᱛ ᱟᱹᱨᱩᱵ ᱡᱟᱦᱟᱸ ᱫᱚ ᱵᱟᱹᱦᱩ ᱠᱩᱲᱤ ᱡᱮ ᱢᱟᱱᱮ ᱠᱚ ᱠᱚᱲᱟ ᱥᱮᱫ ᱨᱮᱱ ᱵᱚᱭᱦᱟ ᱠᱚ ᱼᱼ ᱠᱚᱭ ᱮᱨᱚᱜ ᱠᱚᱫᱚ?
ᱦᱮᱸ ᱦᱮᱸ ᱦᱮᱸ
ᱦᱳᱭ ᱡᱟᱸᱜᱟᱭ ᱟᱹᱨᱩᱵ ᱞᱮ ᱢᱮᱛᱟᱜᱼᱟ ᱚᱱᱟᱫᱚ। ᱦᱳᱭ ᱚᱱᱟ ᱫᱚ ᱡᱟᱸᱜᱟ ᱠᱚᱨᱮ ᱠᱟᱹᱴᱤᱡ ᱡᱟᱦᱟᱱᱟᱜ ᱼᱼ ᱜᱟᱡᱟᱲ ᱠᱚ ᱛᱮ ᱛᱚᱞ ᱠᱟᱛᱮ ᱠᱚ ᱟᱹᱨᱩᱵᱚᱜᱼᱟ ᱚᱱᱟᱫᱚ ᱵᱟᱯᱞᱟ ᱪᱟᱵᱟ ᱠᱟᱛᱮ ᱵᱚᱞᱮ ᱚᱱᱟ ᱫᱚ᱾ ᱡᱚᱠᱷᱚᱱ ᱵᱟᱯᱞᱟ ᱠᱚ ᱪᱟᱵᱟᱭᱮᱱᱟ ᱥᱤᱸᱫᱨᱟᱹᱫᱟᱱ ᱠᱚ ᱪᱟᱵᱟᱭᱮᱱᱟ᱾
ᱦᱮᱸ ᱦᱮᱸ
ᱛᱚᱵᱮ ᱡᱟᱸᱜᱟ ᱟᱹᱨᱩᱵ ᱫᱚ ᱢᱩᱪᱟᱹᱫ ᱨᱮ ᱛᱟᱦᱮᱱᱟ ᱟᱫᱚ ᱚᱸᱰᱮ ᱫᱚ ᱞᱟᱸᱫᱟ ᱥᱟᱹᱜᱟᱹᱭ ᱠᱚ ᱼᱼ ᱠᱚ ᱛᱟᱦᱮᱱᱟ ᱩᱱᱠᱩ ᱠᱚᱦᱚᱸᱠᱚ ᱟᱹᱨᱩᱵᱚᱜᱼᱟ ᱦᱳᱭ᱾ ᱟᱨ ᱩᱱᱤ ᱵᱟᱹᱦᱩ ᱠᱩᱲᱤ ᱫᱚ ᱪᱮᱫ ᱛᱮᱢ ᱮᱢᱟᱭ ᱠᱟᱱᱟ ᱵᱚᱞᱮ ᱼᱼ ᱯᱚᱭᱥᱟ ᱛᱮᱦᱚᱸᱚᱢ ᱮᱢᱟᱭᱟ ᱵᱚᱞᱮ ᱥᱮ ᱵᱚᱞᱮ ᱡᱟᱦᱟᱱᱟᱜ ᱠᱚ ᱵᱚᱞᱮ ᱟᱢᱮᱢ ᱜᱤᱯᱷᱴᱮᱢ ᱮᱢ ᱫᱟᱲᱮᱣᱟᱭᱼᱟ।
ᱚ ᱦᱮᱸ ᱜᱚᱝᱠᱮ ᱛᱟᱦᱚᱞᱮ ᱟᱞᱟᱝᱼᱟᱜ ᱚᱠᱛᱚ ᱠᱚ ᱦᱚᱛᱚ ᱵᱟᱭ ᱼᱼ ᱛᱟᱺᱜᱤ ᱛᱟᱸᱲᱟᱜ ᱞᱟᱝᱼᱟᱭ ᱟᱞᱟᱝᱼᱟᱜ ᱚᱠᱛᱚ ᱫᱚ ᱱᱚᱝᱠᱟ ᱜᱮ᱾ ᱵᱟᱝ ᱪᱟᱵᱟᱜ ᱛᱟᱞᱟᱝᱼᱟ ᱦᱳᱭ ᱟᱵᱟᱨ ᱟᱢ ᱠᱚ ᱴᱷᱮᱱ ᱟᱹᱰᱤ ᱠᱤᱪᱷᱩ ᱤᱧᱟᱹᱜ ᱵᱟᱰᱟᱭ ᱨᱮᱱᱟᱜ ᱤᱪᱪᱷᱟᱹ ᱫᱚ ᱢᱟᱱᱮ ᱛᱟᱦᱮᱭᱮᱱ ᱛᱤᱱ ᱜᱤ ᱤᱧᱟᱹᱜ ᱛᱮᱛᱟᱝ ᱾ ᱦᱮᱸ ᱥᱮ ᱚᱱᱟ ᱢᱤᱫ ᱫᱤᱱ ᱜᱟᱱ ᱛᱤᱨᱯᱤᱛ ᱛᱤᱧ ᱢᱮ ᱛᱟᱦᱚᱞᱮ ᱥᱮ ᱪᱮᱫ?
ᱴᱷᱤᱠ ᱜᱮᱭᱟ ᱛᱟᱞᱦᱮ ᱦᱳᱭ ᱾
ᱴᱷᱤᱠ ᱜᱮᱭᱟ ᱛᱟᱦᱚᱞᱮ ᱜᱚᱢᱠᱮ ᱢᱟ ᱛᱟᱦᱚᱞᱮ ᱡᱚᱦᱟᱨ ᱜᱮ ᱜᱚᱢᱠᱮ ᱢᱟ ᱛᱟᱦᱚᱞᱮ ᱦᱮᱸ ᱦᱮᱸ ᱢᱟ ᱡᱚᱦᱟᱨ ᱜᱮ᱾